ᱱᱚᱣᱟ ᱨᱮᱠᱚᱰ ᱟᱸᱡᱚᱢᱚᱜ ᱠᱟᱱᱟ ᱥᱮ?
ᱡᱚᱦᱟᱨ ᱜᱮ ᱦᱮᱸ ᱤᱧᱟᱹᱜ ᱟᱸᱡᱚᱢᱚᱜ ᱠᱟᱱᱟ ᱪᱮ ᱜᱚᱝᱠᱮ?
ᱦᱳᱭ ᱦᱳᱭ ᱟᱸᱡᱚᱢᱚᱜ ᱠᱟᱱᱟ᱾
ᱦᱩᱸ᱾
ᱟᱨ ᱛᱟᱦᱮᱞᱮ ᱢᱟ ᱛᱟᱦᱮᱞᱮ ᱠᱷᱚᱵᱚᱨ ᱠᱚ ᱞᱟᱹᱭ ᱛᱟᱞᱟᱝ ᱢᱮ?
ᱠᱷᱚᱵᱚᱨ ᱠᱚ, ᱠᱷᱚᱵᱚᱨ ᱠᱚ ᱱᱚᱛᱮ ᱵᱟᱦᱨᱮ ᱥᱮᱫ ᱨᱮᱜᱮ ᱢᱮᱱᱟᱜ ᱟᱠᱟᱫ ᱫᱤᱧ ᱤᱧ ᱦᱚᱸ ᱱᱷᱟᱸᱜ᱾ ᱜᱚᱝᱠᱮ ᱢᱤᱫᱴᱟᱝ ᱠᱟᱛᱷᱟᱧ ᱠᱩᱞᱤ ᱢᱮᱭᱟ?
ᱦᱳᱭ ᱦᱳᱭ ᱠᱩᱞᱤᱧ ᱢᱮ,
ᱟᱪᱪᱷᱟ ᱡᱤᱞ- ᱥᱟᱹᱜᱟᱹᱭ ᱤᱫᱤ ᱠᱟᱛᱮ ᱛᱤᱱᱟᱹᱜ ᱩᱰᱟᱹᱝ ᱮᱸ ᱵᱟᱲᱟᱭ ᱢᱮᱱᱟᱜᱼᱟ ᱟᱸ?
ᱟᱪᱪᱷᱟ, ᱥᱟᱹᱜᱟᱹᱭ ᱩᱰᱟᱹᱝ ᱠᱟᱛᱮ, ᱟ ᱥᱟᱹᱜᱟᱹᱭ ᱤᱫᱤ ᱠᱟ- ᱛᱮᱫ ᱫᱚ ᱦᱟᱸᱜ ᱜᱚᱝᱠᱮ ᱤᱱᱟᱹᱜ ᱴᱟ ᱫᱚ ᱵᱟᱹᱧ ᱵᱟᱲᱟᱭᱟ ᱛᱚ ᱡᱟᱦᱟᱸ ᱞᱮᱠᱟᱧ ᱵᱟᱲᱟᱭᱟ ᱥᱟᱹᱜᱟᱹᱭ ᱫᱚ ᱟᱸᱻ ᱵᱟᱻᱵᱟᱨ ᱞᱮᱠᱟ ᱪᱮ ᱯᱮ ᱞᱮᱠᱟᱱᱟᱜ ᱢᱮᱱᱟᱜᱼᱟ ᱢᱤᱫ ᱫᱚ ᱦᱩᱭᱩᱜ ᱠᱟᱱᱟ ᱵᱚᱭᱦᱟ ᱥᱟᱹᱜᱟᱹᱭ,
ᱦᱩᱸ᱾
ᱵᱚᱭᱦᱟ ᱥᱟᱹᱜᱟᱹᱭ ᱪᱮ ᱢᱟᱭᱟᱝ ᱥᱟᱹᱜᱟᱹᱭ ᱦᱮᱸ, ᱟᱨ ᱦᱳᱭ ᱢᱟᱭᱟᱝ ᱥᱟᱹᱜᱟᱹᱭ ᱟᱨ ᱫᱚᱥᱟᱨ ᱫᱚ ᱦᱩᱭᱩᱜ ᱠᱟᱱᱟ, ᱟᱸ ᱯᱮᱲᱟ ᱥᱟᱹᱜᱟᱹᱭ᱾ ᱦᱮᱸᱥᱮ, ᱟᱨ ᱛᱮᱥᱟᱨ ᱫᱚ ᱦᱩᱭᱩᱜ ᱠᱟᱱᱟ ᱫᱤᱥᱚᱢ ᱥᱟᱹᱜᱟᱹᱭ᱾ ᱥᱮ ᱚᱠᱟᱞᱮᱠᱟ ᱤᱧ ᱦᱚᱸ ᱩᱱᱟᱹᱜ ᱫᱚ ᱵᱟᱹᱧ ᱵᱟᱰᱟᱭᱟ,
ᱦᱳᱭ ᱤᱧᱦᱚᱸ ᱤᱧᱦᱚᱸ ᱩᱱᱟᱹᱜᱼᱼ ᱩᱱᱟᱹᱜ ᱮᱠᱴᱟ ᱫᱚ ᱵᱟᱝ ᱤᱧᱦᱚᱸ ᱦᱚᱲᱟᱜ ᱢᱚᱪᱟ ᱨᱮᱜᱮ ᱟᱸᱡᱚᱢ ᱠᱟᱛᱷᱟ ᱱᱤᱝᱠᱟᱹ ᱜᱮ ᱯᱮᱭᱟ ᱞᱮᱠᱟᱜᱤᱧ ᱟᱸᱡᱚᱢ ᱞᱮᱫ ᱛᱟᱦᱮᱸᱱᱟ᱾ ᱡᱟᱧ ᱩᱭᱦᱟᱹᱨᱮᱜ-ᱟ᱾ ᱯᱚᱛᱚᱵ ᱠᱚᱫᱚ ᱱᱷᱟᱜᱼᱼ ᱯᱚᱛᱚᱵ ᱨᱮᱦᱚᱸ ᱩᱱᱟᱹᱜ ᱱᱚᱝᱠᱟ ᱫᱚ ᱦᱟᱜ ᱵᱟᱝ ᱯᱟᱲᱦᱟᱣ ᱦᱩᱭ ᱠᱟᱱᱟ ᱡᱩᱫᱤᱭᱳ ᱟᱸᱡᱚᱢ ᱠᱟᱛᱷᱟ ᱜᱮ ᱠᱟᱱᱟ᱾ ᱟᱫᱚ ᱥᱟᱹᱜᱟᱹᱭ ᱫᱚ ᱱᱷᱟᱜᱼᱼ ᱛᱚ ᱵᱟᱹᱲᱛᱤ ᱯᱩᱛᱷᱤ ᱠᱷᱚᱱ ᱫᱚ ᱦᱟᱯᱲᱟᱢ ᱠᱚᱣᱟᱜ ᱵᱟᱼᱼ ᱥᱮᱸᱬᱟ ᱦᱚᱲ ᱠᱚᱴᱷᱮᱱ ᱜᱮ ᱵᱟᱹᱲᱛᱤ ᱵᱟᱲᱟᱭᱚᱜ-ᱟ ᱛᱚ,
ᱟᱫᱚ ᱡᱟᱦᱟᱸ ᱞᱮᱠᱟᱢ ᱢᱮᱱ ᱠᱮᱫ ᱡᱩᱫᱤ ᱤᱧ ᱨᱮᱱ ᱛᱚᱼᱼ ᱦᱮᱸᱱᱟ ᱛᱚ ᱚᱱᱟ ᱡᱚᱢ ᱠᱟᱛᱮᱜ ᱥᱮᱸᱬᱟ ᱚᱱᱟ ᱥᱟᱹᱜᱟᱹᱭ ᱜᱮᱼᱼ ᱵᱟᱲᱟᱭ ᱢᱮᱱᱟᱜ-ᱟ ᱛᱚ ᱟᱢ ᱱᱚᱣᱟ ᱤᱧ ᱦᱤᱸᱼᱼ ᱠᱟ ᱜᱮᱧ ᱟᱸᱡᱚᱢ ᱵᱟᱲᱟᱣ ᱠᱟᱫᱟ ᱡᱮ ᱥᱟᱹᱜᱟᱹᱭ ᱫᱚ ᱯᱮ ᱞᱮᱠᱟᱱᱟ᱾ ᱟᱸᱼᱼ ᱢᱟᱭᱟᱢ ᱥᱟᱹᱜᱟᱹᱭ ᱥᱮ ᱵᱚᱭᱦᱟ ᱥᱟᱹᱜᱟᱹᱭ ᱛᱟᱨ ᱚᱱᱮ ᱡᱟᱦᱟᱸ ᱞᱮᱠᱟᱧ ᱢᱮᱱ ᱠᱮᱫ ᱟᱨ ᱪᱮᱫ ᱛᱚ ᱤᱧᱦᱚᱸ ᱩᱱᱟᱹᱜ ᱴᱟᱦᱤᱸᱡ ᱫᱚᱼᱼ ᱦᱟᱸᱜ ᱵᱟᱰᱟᱭ ᱵᱟᱹᱱᱩᱜ ᱛᱤᱧᱟᱹ ᱟᱸ ᱵᱟᱱᱟ ᱦᱚᱲ ᱜᱮ ᱦᱟᱸᱜ ᱚᱱᱠᱟ ᱜᱮ ᱦᱟᱸᱜᱼᱼ ᱩᱱᱟᱹᱜ ᱴᱟ ᱫᱚᱞᱟᱝ ᱵᱟᱞᱟᱝ ᱵᱟᱲᱟᱭᱟ᱾
ᱵᱟᱝ ᱥᱮ-ᱦᱮᱸ ᱟᱫᱚ ᱥᱟᱹᱨᱤ ᱛᱮᱦᱚᱸ ᱚᱱᱮ ᱡᱟᱦᱟᱸᱢ ᱦᱟᱹᱴᱤᱧ ᱮᱢ ᱞᱟᱹᱭ ᱠᱮᱜᱟ ᱪᱮ ᱜᱚᱝᱠᱮᱼᱼ ᱥᱟᱹᱨᱤ ᱛᱮᱦᱚᱸ ᱧᱮᱞ ᱞᱮᱠᱷᱟᱱ ᱫᱚ ᱱᱚᱜ-ᱚ ᱱᱚᱣᱟ ᱯᱮᱭᱟ ᱨᱮᱜᱮ ᱵᱷᱤᱛᱟᱹ ᱫᱚ ᱢᱮᱱᱟᱜ ᱟᱠᱟᱜ-ᱟ᱾ ᱧᱮᱞᱚᱜᱚᱜ ᱠᱟᱱᱟ, ᱡᱟ ᱟᱭᱩᱢᱟᱹᱱᱚᱜ ᱠᱟᱱᱟ ᱡᱟ,
ᱦᱳᱭ-ᱦᱳᱭᱼᱼ
ᱧᱮᱞ ᱢᱮ ᱢᱟᱭᱟᱢᱼᱼ ᱢᱟᱭᱟᱢ ᱩᱸᱢᱻ ᱥᱟᱹᱜᱟᱹᱭ ᱫᱚ ᱡᱟᱦᱟᱸ ᱫᱚ ᱵᱚᱭᱦᱟ ᱵᱟ ᱢᱤᱫᱴᱟᱹᱝ ᱜᱷᱟᱨᱚᱸᱡᱽ ᱨᱮᱱᱟᱜᱼᱼ ᱵᱟᱠᱷᱩᱞ ᱨᱮᱱᱟᱜ ᱥᱟᱹᱜᱟᱹᱭ ᱵᱚᱱ ᱞᱟᱹᱭ ᱫᱟᱲᱮᱭᱟᱜ-ᱟ ᱢᱟᱭᱟᱢ ᱥᱟᱹᱜᱟᱹᱭ, ᱚᱱᱟ ᱯᱚᱨᱮ ᱫᱚᱥᱟᱨᱼᱼ ᱡᱟᱦᱟᱸ ᱵᱤᱱ ᱞᱟᱹᱭ ᱠᱮᱫ ᱯᱮᱲᱟ ᱥᱟᱹᱜᱟᱹᱭ ᱯᱮᱲᱟ ᱥᱟᱹᱜᱟᱹᱭ ᱫᱚ ᱡᱟᱜᱮ ᱢᱮᱱᱟᱜ ᱟᱠᱟᱜ ᱠᱚᱼᱼ ᱢᱟᱭᱟᱢ ᱠᱷᱚᱱᱟᱜᱼᱼ ᱡᱟᱦᱟᱸ ᱫᱚ ᱚᱱᱮ ᱟᱵᱚ ᱢᱟ ᱯᱮᱲᱟ ᱥᱟᱹᱜᱟᱹᱭ ᱢᱟ ᱱᱷᱟᱱᱠᱟ ᱤᱭᱟᱹᱼᱼ ᱚᱱᱮ ᱪᱮᱫ ᱠᱚ ᱞᱟᱹᱭᱟᱼᱼ ᱵᱟᱹᱦᱩᱻ ᱟᱱ ᱠᱷᱟᱱᱼᱼ
ᱦᱳᱭ-ᱦᱳᱭ ᱢᱟᱱᱮ ᱯᱮᱲᱟ ᱥᱟᱹᱜᱟᱹᱭ ᱫᱚ ᱚᱠᱟ ᱞᱮᱠᱟᱭᱮᱱᱟ ᱢᱟᱱᱮ ᱟᱢ ᱦᱚᱭᱛᱳ ᱵᱟᱹᱦᱩᱢ ᱟᱹᱜᱩ ᱠᱮᱫᱮᱭᱟᱼᱼ ᱛᱚ ᱚᱸᱰᱮ ᱟᱢᱟᱜ ᱱᱟᱹᱭᱦᱟᱹᱨ ᱨᱮ ᱟᱨ ᱪᱮᱫ ᱚᱸᱰᱮᱱᱟᱜ ᱥᱟᱹᱜᱟᱹᱭ ᱢᱟᱱᱮ ᱟᱢᱼᱼ ᱵᱟᱹᱦᱩ ᱨᱮᱱᱟᱜ ᱥᱮᱜ-ᱟᱢᱚᱼᱼ ᱩᱱᱤ ᱨᱮᱱ ᱟᱭᱳ-ᱵᱟᱵᱟ ᱛᱟᱯᱚᱨᱮ ᱩᱱᱠᱩ ᱨᱮᱱ ᱩᱱᱤ ᱨᱮᱱ ᱟᱡ ᱵᱚᱠᱚ ᱵᱚᱭᱦᱟᱼᱼ ᱩᱱᱠᱩ ᱥᱟᱞᱟᱜ ᱥᱟᱹᱜᱟᱹᱭᱼᱼ
ᱚᱱᱮ ᱚᱱᱛᱮ ᱠᱷᱚᱱ ᱦᱟᱱᱛᱮ ᱡᱟᱦᱟᱸ ᱪᱟᱝᱲᱟ ᱤᱫᱤᱜ ᱠᱟᱱᱟ ᱟᱫᱚ ᱚᱱᱟ ᱡᱟᱦᱟᱸ ᱢᱟᱨᱮ ᱤᱫᱤ ᱠᱟᱱ ᱛᱮᱵᱚᱱᱼᱼ ᱛᱮᱦᱚᱸ ᱫᱚᱦᱚ ᱠᱟᱜ-ᱟ, ᱵᱟ ᱥᱟᱹᱜᱟᱹᱭᱼᱼ
ᱦᱚᱸ ᱜᱮ ᱢᱟᱱᱮ ᱚᱱᱮ ᱠᱚ ᱞᱟᱹᱭ ᱟᱥᱮ ᱵᱟᱝ ᱢᱟᱱᱮ ᱵᱟᱠᱚ ᱞᱟᱹᱭᱟ ᱜᱚᱝᱠᱮ ᱢᱟᱱᱮ ᱵᱟᱯᱞᱟ ᱛᱟᱭᱱᱚᱢ ᱫᱚ ᱢᱟᱱᱮ ᱚᱸ ᱥᱟᱹᱜᱟᱹᱭ ᱥᱤᱠᱼᱼ ᱥᱤᱠᱲᱤᱨᱮᱢ ᱛᱚᱞᱚᱜ-ᱟ ᱚᱝᱠᱟ ᱱᱟᱜ ᱟᱨ ᱪᱮᱫ᱾
ᱮ ᱠᱟᱞᱠᱟᱧᱼᱼ
ᱦᱟᱭᱼᱼ
ᱟᱨᱫᱚ ᱛᱮᱥᱟᱨ ᱡᱟᱦᱟᱸ ᱵᱤᱱ ᱞᱟᱹᱭ ᱠᱟᱫ ᱚᱱᱟ ᱫᱤᱥᱚᱢ ᱫᱤᱥᱚᱢ ᱥᱟᱹᱜᱟᱹᱭ ᱡᱟᱦᱟᱸ ᱛᱮᱥᱟᱨ ᱵᱤᱱ ᱞᱟᱹᱭ ᱠᱟᱫ ᱚᱱᱟ ᱫᱚ ᱡᱟᱜᱮ ᱫᱤᱥᱚᱢ ᱨᱮᱱ ᱦᱚᱲ ᱢᱮᱱᱟᱜ ᱠᱚᱣᱟ ᱡᱟᱦᱟᱱ ᱚᱠᱚᱭ ᱚᱠᱟ ᱞᱮᱠᱟᱱ ᱥᱟᱹᱜᱟᱹᱭ ᱛᱮᱢ ᱦᱚᱦᱚ ᱟᱭᱟ᱾ ᱥᱟᱹᱜᱟᱹᱭ ᱮᱢ ᱯᱟᱸᱡᱟ ᱞᱮᱠᱷᱟᱱ ᱢᱟᱛᱚ ᱟᱫᱚ ᱟᱹᱰᱤ ᱢᱟᱨᱟᱝ ᱛᱮᱢ ᱯᱟᱸᱡᱟᱭᱟ ᱥᱮ ᱛᱚ ᱟᱢ ᱫᱚ ᱫᱤᱥᱚᱢ ᱥᱟᱹᱜᱟᱹᱭ ᱨᱮᱫᱚ ᱟᱫᱚᱢ ᱦᱚᱲᱮᱢ ᱧᱮᱞᱮᱜ-ᱟ᱾ ᱚᱠᱟ ᱩᱢᱮᱨ ᱨᱤᱱᱤᱡ ᱠᱟᱱᱟᱭ ᱚᱱᱟ ᱩᱢᱮᱨ ᱨᱮᱱ ᱦᱚᱲ ᱟᱯᱮ ᱵᱟᱠᱷᱳᱞ ᱨᱮ ᱪᱮᱫ ᱞᱮᱠᱟᱱ ᱥᱟᱹᱜᱟᱹᱭ ᱦᱩᱭᱩᱜ-ᱟ᱾ ᱵᱟ ᱮᱢ ᱱᱚᱣᱟ ᱯᱮᱲᱟ ᱥᱟᱹᱜᱟᱹᱭ ᱨᱮ ᱪᱮᱫ ᱞᱮᱠᱟ ᱠᱚ ᱦᱩᱭᱩᱜ-ᱟ ᱚᱱᱟ ᱯᱮᱲᱟ ᱥᱟᱹᱜᱟᱹᱭ ᱯᱟᱸᱡᱟ ᱞᱮᱠᱷᱟᱱ ᱫᱚ ᱫᱤᱥᱚᱢ ᱥᱟᱹᱜᱟᱹᱭ ᱨᱮ ᱯᱮᱲᱟ ᱥᱟᱹᱜᱟᱹᱭ ᱢᱮᱥᱟ ᱞᱮᱠᱷᱟᱱ ᱫᱚ ᱟᱹᱰᱤ ᱛᱮᱫ ᱟᱹᱪᱩᱨᱚᱜ-ᱟ᱾ ᱪᱚ ᱚᱱᱟ ᱫᱤᱥᱚᱢ ᱥᱟᱹᱜᱟᱹᱭ ᱨᱮᱜᱮ ᱯᱮ ᱵᱚᱭᱦᱟ ᱥᱟᱹᱜᱟᱹᱭ ᱞᱮᱠᱟ ᱞᱮᱠᱟᱛᱮᱵᱚᱱ ᱛᱩᱞᱟᱹᱣ ᱤᱭᱟᱹᱭᱟᱵᱚᱱ ᱟᱨᱠᱤ
ᱦᱳᱭ ᱦᱳᱭ ᱮᱠᱟᱞ ᱜᱚᱢᱠᱮ ᱱᱚᱣᱟ ᱫᱚ ᱡᱟᱦᱟᱸ ᱞᱮᱠᱟ ᱢᱮᱱ ᱠᱮᱫ-ᱟ ᱡᱮ ᱫᱤᱥᱚᱢ ᱥᱟᱹᱜᱟᱹᱭ ᱫᱚ ᱢᱟᱱᱮ ᱩᱢᱮᱨ ᱧᱮᱞ ᱠᱟᱛᱮ
ᱦᱩᱸ ᱦᱩᱸ ᱵᱟᱠᱷᱳᱞ ᱨᱮᱱᱟᱜ ᱥᱟᱹᱜᱟᱹᱭ ᱵᱟ ᱠᱷᱳᱞ ᱨᱮᱱᱟᱜ ᱥᱟᱹᱜᱟᱹᱭ ᱜᱮ ᱚᱱᱟ ᱫᱤᱥᱚᱢ ᱥᱟᱹᱜᱟᱹᱭ ᱨᱮᱵᱚᱱ ᱤᱭᱟᱹᱭᱟ
ᱦᱳᱭ ᱟᱱᱮ ᱩᱱᱤᱭᱟᱜ ᱩᱢᱮᱨ ᱚᱠᱟ ᱞᱮᱠᱟ ᱛᱚ ᱵᱟᱠᱷᱳᱞ ᱨᱮᱱᱟᱜ ᱥᱟᱹᱜᱟᱹᱭ ᱫᱚ ᱢᱮᱱ ᱵᱟᱝ ᱢᱮᱱ ᱜᱟᱱᱚᱜ-ᱟ ᱜᱚᱢᱠᱮ ᱢᱮᱱᱠᱷᱟᱱ ᱫᱤᱥᱚᱢ ᱥᱤᱛᱩᱝ ᱥᱟᱹᱜᱟᱹᱭ ᱨᱮᱫᱚ ᱟᱵᱚ ᱵᱟᱠᱷᱳᱞ ᱨᱮ ᱡᱟᱦᱟᱸ ᱞᱮᱠᱟ ᱥᱟᱹᱜᱟᱹᱭ ᱛᱟᱦᱮᱱ ᱛᱟᱵᱚᱱᱟ ᱥᱮ ᱛᱚ ᱚᱱᱟ ᱛᱚᱠᱷᱚᱱ ᱫᱚ ᱱᱟᱥᱮᱱᱟᱜ ᱫᱚ ᱵᱷᱮᱜᱟᱨ ᱧᱚᱜ ᱜᱮᱭᱟ ᱢᱚᱱᱮᱭᱟ ᱪᱮᱫᱟᱜ ᱵᱟᱝᱢᱟ ᱟᱢᱫᱚ ᱚᱱᱟ ᱨᱮᱫᱚ ᱟᱵᱚ ᱡᱟᱦᱟᱸ ᱵᱟᱠᱷᱳᱞ ᱥᱟᱹᱜᱟᱹᱭ ᱫᱚ ᱚᱱᱟ ᱫᱚ ᱟᱭᱢᱟ ᱞᱮᱠᱟ ᱦᱮᱱᱟᱜ ᱛᱟᱵᱚᱱᱟ ᱦᱮᱸᱥᱮ
ᱛᱚ ᱚᱱᱟᱨᱮ ᱫᱤᱥᱚᱢ ᱥᱟᱹᱜᱟᱹᱭ ᱨᱮᱫᱚ ᱦᱟᱸᱜ ᱚᱱᱠᱟ ᱞᱮᱠᱟ ᱛᱚ ᱵᱟᱝ
ᱵᱟᱠᱷᱳᱞ ᱨᱮᱱᱟᱜ ᱥᱟᱹᱜᱟᱹᱭ ᱫᱚ ᱚᱠᱟ ᱚᱠᱟᱞᱮᱠᱟ ᱞᱟᱹᱭ ᱜᱟᱱᱚᱜ-ᱟᱠᱟ ᱵᱟᱠᱷᱳᱞ ᱨᱮᱱᱟᱜ ᱥᱟᱹᱜᱟᱹᱭ ᱫᱚ ᱢᱟᱢᱚ ᱦᱟᱛᱚᱢ ᱠᱚᱫᱚ ᱵᱟᱝᱠᱚ ᱞᱟᱹᱭᱟᱹᱜᱚᱜ-ᱟ ᱪᱮ ᱵᱟᱠᱷᱳᱞ ᱨᱮᱱᱟᱜ ᱥᱟᱹᱜᱟᱹᱭ ᱫᱚ ᱦᱩᱭᱩᱜ ᱠᱟᱱ ᱛᱟᱢᱟ ᱡᱮ ᱦᱟᱱ ᱫᱚ ᱠᱚ ᱞᱟᱹᱭᱚᱜ ᱠᱟᱱᱟ ᱠᱟᱠᱟ ᱢᱟᱨᱟᱜ ᱠᱟ ᱦᱚᱯᱚᱱ ᱵᱟ, ᱢᱟᱨᱟᱝ ᱵᱟ, ᱛᱟᱞᱟ ᱵᱟ,
ᱚ ᱦᱳᱭ ᱦᱳᱭ ᱦᱳᱭ ᱦᱳᱭ ᱜᱚᱝᱠᱮ ᱚᱱᱟᱜᱮ ᱤᱧ ᱫᱚ ᱛᱟᱦᱞᱮ ᱦᱤᱲᱤᱡ ᱤᱧ ᱦᱤᱲᱤᱡ ᱦᱤᱲᱤᱡ ᱟᱠᱟᱱ ᱛᱤᱧᱟᱹ ᱤᱧᱟᱹᱜ ᱜᱮ ᱟᱣ ᱴᱷᱤᱠ ᱜᱮᱢ ᱢᱮᱱᱠᱟᱫ
ᱚᱱᱟᱴᱟᱜ ᱜᱮ ᱟᱫᱚ ᱚᱱᱟ ᱫᱤᱥᱚᱢ ᱥᱟᱹᱜᱟᱹᱭ ᱨᱮ ᱡᱚᱠᱷᱚᱱ ᱡᱟᱦᱟᱸᱭ ᱜᱮ ᱫᱤᱥᱚᱢ ᱨᱮᱱ ᱦᱚᱲ ᱥᱟᱞᱟᱜ ᱮᱢ ᱧᱟᱯᱟᱢᱟ ᱚᱱᱟ ᱵᱟ ᱠᱷᱚᱞ ᱨᱮᱱᱟᱜ ᱥᱟᱹᱜᱟᱹᱭ ᱞᱮᱠᱟ ᱛᱮᱜᱮ ᱵᱚᱱ ᱦᱚᱦᱚᱯᱚᱜᱚᱜ-ᱟ᱾
ᱦᱳᱭ ᱢᱮᱱᱠᱷᱟᱱ ᱚᱱᱟ ᱡᱟᱦᱟᱸ ᱫᱤᱥᱚᱢ ᱥᱟᱹᱜᱟᱹᱭ ᱢᱮᱱ ᱠᱮ ᱛᱚ ᱚᱱᱟ ᱫᱚ ᱦᱳᱭᱛᱳ ᱯᱮᱲᱟ ᱟᱭᱳ ᱦᱚᱭ ᱛᱚ ᱚᱱᱠᱟ ᱟᱨ ᱪᱮᱫ ᱢᱟᱱᱮ ᱯᱮᱲᱟ ᱵᱚᱱ ᱢᱮᱥᱟᱣᱟ
ᱯᱮᱲᱟ ᱦᱮᱸ ᱦᱩᱸ ᱫᱤᱥᱚᱢ ᱥᱟᱹᱜᱟᱹᱭ ᱨᱮᱛᱚ ᱯᱮᱲᱟ ᱠᱟᱛᱷᱟ ᱢᱮᱥᱟᱜᱚᱜ-ᱟ ᱵᱟᱝ
ᱦᱳᱭ
ᱱᱚᱜ-ᱚᱭ ᱱᱚᱣᱟ ᱫᱚ ᱜᱚᱝᱠᱮ ᱟᱹᱞᱤᱧ ᱤᱧ ᱦᱚᱸ ᱵᱟᱹᱧ ᱵᱟᱲᱟᱭ ᱛᱟᱦᱮᱱᱟ ᱡᱟᱹᱱᱤᱡ ᱟᱫᱚ ᱡᱟᱦᱟᱸ ᱴᱷᱤᱠ ᱡᱟᱦᱟᱸᱞᱮᱠᱟ ᱟᱡ ᱡᱟᱦᱟᱸ ᱛᱤᱱᱟᱹᱜ ᱟᱭᱩᱢᱟᱹᱱ ᱛᱤᱧ ᱢᱚᱱᱮ ᱚᱱᱠᱟ ᱚᱱᱟ ᱞᱮᱠᱟᱜᱤᱧ ᱞᱟᱹᱭ ᱠᱮᱭᱟ᱾
ᱦᱳᱭ ᱜᱚᱝᱠᱮ ᱤᱧᱦᱚᱸ ᱡᱟᱦᱟᱸ ᱞᱮᱠᱟᱢ ᱢᱮᱱᱮᱫ ᱟᱢ ᱡᱟᱦᱟᱸ ᱞᱮᱠᱟᱢ ᱢᱮᱱᱮᱫ ᱛᱟᱞᱟᱝ ᱟ ᱡᱮ ᱵᱟᱢ ᱵᱟᱰᱟᱭᱟ
ᱦᱮᱸ
ᱤᱧ ᱦᱚᱸ ᱦᱟᱸᱜ ᱚᱱᱠᱟ ᱜᱮ ᱵᱟᱹᱧ ᱵᱟᱲᱟᱭ ᱛᱟᱞᱟᱝᱟ ᱛᱚ ᱤᱧ ᱦᱚᱸ ᱚᱱᱠᱟᱜᱤᱧ ᱟᱸᱡᱚᱢ ᱟᱠᱟᱫᱟ ᱟᱨ ᱪᱮᱫ ᱡᱟᱭᱦᱳᱠ ᱢᱟᱱᱮ ᱱᱚᱣᱟ ᱥᱟᱹᱜᱟᱹᱭ ᱱᱤᱭᱟᱹ ᱛᱮ ᱦᱳᱭᱛᱳ ᱜᱚᱝᱠᱮ ᱠᱚ ᱡᱟᱹᱱᱤᱡ ᱠᱟᱛᱷᱟ ᱠᱚᱠᱚ ᱞᱟᱹᱭ ᱵᱟᱲᱟ ᱟᱠᱟᱫ ᱜᱮᱭᱟ ᱡᱟᱭᱦᱳᱠ ᱵᱟᱝ ᱟᱸᱡᱚᱢ ᱴᱷᱤᱠᱟᱹᱜ ᱠᱟᱱᱟ ᱤᱛᱩᱱ ᱟᱥᱲᱟ ᱠᱚᱨᱮ ᱠᱚ ᱞᱟᱹᱭ ᱵᱟᱲᱟ ᱟᱠᱟᱫ ᱜᱮᱭᱟ ᱥᱟᱹᱜᱟᱹᱭ ᱫᱚ ᱥᱟᱹᱜᱟᱹᱭ ᱵᱟᱨᱮᱛᱮ ᱚᱱᱠᱟ ᱯᱟᱲᱦᱟᱣ ᱵᱟᱲᱟ ᱦᱚᱸ ᱦᱩᱭ ᱠᱟᱱᱟ ᱦᱟᱸᱜ ᱛᱚ ᱫᱤᱥᱟᱹ ᱵᱟᱝ ᱦᱩᱭᱩᱜ ᱠᱟᱱᱟ ᱱᱤᱛᱚᱜ ᱫᱚ ᱩᱱᱠᱟ ᱢᱩ ᱠᱟᱞᱠᱟ ᱫᱚ ᱠᱮᱞᱟᱥ ᱫᱚ ᱵᱟᱝ ᱦᱩᱭ ᱟᱠᱟᱱᱟ ᱛᱚ ᱢᱤᱫ ᱵᱟᱨ ᱫᱷᱟᱣ ᱫᱚᱠᱚ ᱞᱟᱹᱭ ᱵᱟᱲᱟ ᱟᱠᱟᱫ ᱜᱮᱭᱟ ᱡᱟᱹᱱᱤᱡᱚ ᱟᱫᱚ ᱚᱱᱟ ᱜᱮ ᱱᱟᱥᱮ-ᱱᱟᱥᱮ ᱫᱤᱥᱟᱹ ᱦᱤᱡᱩᱜ ᱠᱟᱱᱟ ᱛᱚ ᱚᱱᱟᱜᱮ ᱤᱧ ᱦᱚ‌ᱧ ᱢᱮᱱ ᱠᱮᱫ ᱛᱟᱞᱟᱝᱟ ᱛᱟᱦᱮ ᱱᱚᱝ ᱟᱥ ᱟᱨ ᱛᱟᱦᱚᱞᱮ ᱜᱚᱝᱠᱮ ᱟᱢᱫᱚᱢ ᱚᱞᱚᱜ ᱯᱟᱲᱦᱟᱣ ᱠᱚᱫᱚ ᱛᱤᱱᱟᱹᱜ ᱴᱟᱢ ᱚᱞᱚᱜ ᱯᱟᱲᱦᱟᱣ ᱠᱟᱱ ᱛᱟᱞᱟᱝ-ᱟ?
ᱚᱞᱚᱜ ᱯᱟᱲᱦᱟᱣ ᱫᱚ ᱱᱤᱛᱚᱜ ᱪᱟᱞᱟᱜ ᱠᱟᱱ ᱜᱮᱭᱟ ᱱᱟᱦᱟᱜ
ᱚ ᱚᱞᱚᱜ ᱯᱟᱲᱦᱟᱣ ᱫᱚ ᱪᱟᱞᱟᱜ ᱠᱟᱱ ᱜᱮᱭᱟ ᱵᱟᱝ ᱦᱮᱸᱻ ᱦᱮᱸᱻ ᱱᱟᱯᱟᱭ ᱠᱟᱛᱷᱟ ᱠᱟᱱ ᱜᱮᱭᱟ ᱚᱞᱚᱜ ᱯᱟᱲᱦᱟᱣ ᱫᱚ ᱞᱟᱹᱠᱛᱤ ᱠᱟᱱ ᱜᱮᱭᱟ ᱚᱞᱚᱜ ᱯᱟᱲᱦᱟᱣ ᱵᱟᱝᱠᱷᱟᱱ ᱫᱚ
ᱟᱫᱚ ᱱᱟᱦᱟᱜ ᱡᱩᱜᱽ ᱨᱮ ᱛᱟᱦᱮᱱ ᱫᱚ ᱟᱹᱰᱤ ᱡᱟᱞᱟ ᱜᱮᱭᱟ
ᱦᱳᱭ ᱮᱠᱟᱞ ᱵᱟᱢ ᱥᱮᱪᱮᱫ ᱞᱮᱱᱠᱷᱟᱱ ᱫᱚ ᱚᱦᱚᱜᱮᱢ ᱞᱟᱦᱟ ᱠᱚᱜᱼᱟ ᱱᱟᱦᱟᱜ ᱡᱩᱜ
ᱦᱩᱸ-ᱦᱩᱸ
ᱦᱸᱻ ᱟᱨ ᱛᱟᱦᱚᱞᱮ ᱱᱤᱭᱟᱹ ᱜᱷᱟᱹᱲᱤᱡ ᱫᱚ ᱚᱞᱚᱜ ᱯᱟᱲᱦᱟᱣ ᱜᱮᱢ ᱠᱟᱹᱢᱤ ᱠᱟᱱᱟ ᱵᱟᱝ ᱮᱴᱟᱜ
ᱮᱴᱟᱜᱟᱜ ᱠᱚᱫᱚ ᱚᱱᱠᱟ ᱫᱚ ᱡᱟᱦᱟᱸ ᱛᱤᱥ ᱠᱚᱨᱮ ᱚᱱᱠᱟ ᱡᱟᱦᱟᱸ ᱵᱟᱹᱲᱛᱤ ᱟᱱᱟᱴ ᱮᱴᱠᱮᱴᱚᱬᱮ ᱡᱮᱨᱚᱠᱚᱢ ᱱᱤᱛᱚᱜ ᱚᱲᱟᱜ ᱠᱚᱨᱮ ᱠᱚ ᱨᱩᱣᱟᱹ ᱦᱟᱹᱥᱩᱜ ᱠᱟᱱ ᱟᱫᱚ ᱱᱤᱭᱟᱹ ᱥᱩᱚᱢᱚᱭ ᱫᱚ ᱠᱤᱪᱷᱩ ᱫᱚ ᱱᱟᱜ ᱱᱤᱭᱟ. ᱟᱯᱱᱟᱨ ᱢᱟᱱᱮ ᱛᱟᱦᱮᱱ ᱞᱟᱹᱜᱤᱫ ᱠᱷᱚᱨ ᱪᱟ ᱠᱚᱫᱚ ᱱᱮᱦᱚᱲᱜᱮ ᱟᱯᱱᱟᱨ ᱛᱮᱜᱮ ᱠᱟᱹᱢᱤ ᱩᱰᱩᱠ ᱠᱟᱛᱮ ᱚᱱᱠᱟ ᱫᱚ ᱛᱟᱦᱮᱸ ᱵᱟᱲᱟᱟᱭ ᱦᱩᱭᱩᱜ ᱠᱟᱱᱟ ᱾ ᱩᱱᱟᱹᱜ ᱦᱚᱸᱛᱚ ᱵᱟᱝᱵᱚᱱ ᱤᱭᱟᱹ ᱦᱟ ᱟᱵᱚ ᱫᱚ,
ᱦᱳᱭ-ᱦᱳᱭ ᱟᱨ ᱱᱤᱛᱚᱜ ᱫᱚ ᱦᱟᱸᱜ ᱜᱤᱫᱽᱨᱟᱹ ᱫᱚ ᱵᱟᱵᱚᱱ ᱜᱤᱫᱽᱨᱟᱹ ᱜᱮᱭᱟ ᱾ ᱱᱤᱛᱚᱜ ᱫᱚ ᱟᱵᱚ ᱦᱚᱸᱵᱚᱱ ᱢᱟᱨᱟᱝ ᱚᱜ ᱠᱟᱱᱟ ᱛᱚ ᱚᱲᱟᱜ ᱦᱚᱲ ᱦᱚᱸ, ᱢᱟᱱᱮ ᱱᱤᱛᱚᱜ ᱫᱚ ᱚᱠᱟ ᱞᱮᱱᱟ ᱠᱟᱱᱟ ᱥᱮ ᱜᱚᱝᱠᱮ ᱚᱲᱟᱜ ᱦᱚᱲ ᱦᱚᱸ ᱱᱤᱛᱚᱜ ᱫᱚ ᱾ ᱱᱤᱡᱮ ᱡᱚᱠᱷᱚᱱᱮ ᱢᱟᱨᱟᱝ ᱠᱟᱱᱟ ᱛᱚᱠᱷᱚᱱ ᱫᱚ ᱚᱲᱟᱜ ᱦᱚᱲ ᱦᱚᱸ ᱢᱟᱱᱮ, ᱮᱸ ᱠᱟᱹᱣᱰᱤ ᱪᱮᱠᱟ ᱞᱮᱠᱟᱛᱮᱢ ᱠᱚᱭ ᱠᱚᱣᱟ ᱢᱟᱱᱮ ᱠᱚᱭ ᱦᱚᱸ ᱚᱲᱟᱜ ᱨᱮᱢ ᱧᱮᱞᱟ ᱡᱮ ᱱᱚᱝᱠᱟ-ᱱᱚᱝᱠᱟ, ᱚᱠᱟ ᱮᱸᱴᱠᱮᱴᱚᱬᱮ ᱦᱩᱭᱩᱜ ᱠᱟᱱᱟ ᱛᱚ ᱦᱮᱸ ᱾ ᱱᱤᱡᱮ ᱜᱮ ᱢᱟᱱᱮ ᱞᱟᱡᱟᱣ ᱜᱮ ᱵᱩᱡᱚᱜᱼᱟ ᱾ ᱡᱟᱦᱟᱸ ᱞᱮᱠᱟ ᱢᱮᱱ ᱠᱮᱫ ᱾ ᱛᱚ ᱡᱟ ᱩᱰᱟᱹᱝ ᱜᱮ ᱜᱟᱱᱚᱜ ᱯᱟᱲᱦᱟᱣ ᱥᱟᱶ-ᱥᱟᱶᱛᱮ,
ᱦᱩᱸ-ᱦᱩᱸ ᱾
ᱮ ᱛᱚ ᱱᱚᱝᱠᱟ ᱫᱚ ᱵᱟᱝ ᱴᱷᱤᱠᱟ ᱜᱚᱢᱠᱮ ᱡᱮ ᱚᱱᱟ ᱦᱚᱛᱮᱜ ᱛᱮ, ᱚᱞᱚᱜ ᱯᱟᱲᱦᱟᱣᱢ ᱵᱟᱹᱜᱤ ᱠᱮᱫᱟ ᱾
ᱩ ᱵᱟᱝ ᱮᱠᱟᱞ ᱚᱱᱟ ᱫᱚ ᱟᱹᱰᱤ,
ᱟᱨ ᱱᱚᱝᱠᱟ ᱫᱚ ᱦᱮ ᱡᱮ ᱚᱞᱚᱜ ᱯᱟᱲᱦᱟᱣ ᱥᱟᱶ-ᱥᱟᱶᱛᱮ ᱾ ᱠᱟᱹᱣᱰᱤ ᱡᱮ ᱟᱨᱡᱟᱣ ᱵᱟᱝ ᱜᱟᱱᱚᱜᱼᱟ? ᱱᱚᱣᱟ ᱫᱚ ᱠᱤᱱᱛᱩ ᱮᱠᱟᱞ ᱦᱳᱭ ᱟᱵᱚ ᱟᱵᱚ ᱪᱮᱫᱮ ᱧᱮᱞᱚᱜ ᱠᱟᱱᱟ ᱜᱚᱝᱠᱮ ᱱᱚᱣᱟ ᱫᱚ ᱟᱵᱚ ᱡᱟᱦᱟᱸᱭ ᱥᱟᱱᱛᱟᱲ ᱜᱤᱫᱽᱨᱟᱹ ᱠᱚ ᱦᱮᱱᱟᱜ ᱯᱟᱪᱮ ᱥᱟᱱᱛᱟᱲ ᱯᱟᱹᱴᱷᱩᱣᱟᱹ ᱠᱚ ᱩᱱᱠᱩ ᱜᱮ ᱚᱱ ᱝᱠᱟ ᱠᱚ ᱩᱭᱦᱟᱹᱨ ᱵᱷᱟᱵᱽᱱᱟᱭᱟ ᱡᱮ ᱚᱲᱟᱜ ᱨᱮ ᱱᱚᱝᱠᱟ ᱱᱚᱝᱠᱟ ᱮᱴᱠᱮᱴᱚᱬᱮ ᱛᱟᱦᱚᱞᱮ ᱤᱧ ᱫᱚ ᱚᱦᱚᱧ ᱯᱟᱲᱦᱟᱣ ᱠᱚᱜᱼᱟ ᱾
ᱦᱮᱸ ᱾
ᱟᱱ ᱮᱴᱟᱜ ᱜᱷᱟᱨᱚᱡᱽ ᱨᱮ ᱡᱮᱞᱮᱠᱟ ᱫᱤᱠᱩ ᱠᱚ ᱫᱤᱠ ᱯᱩᱥᱤ ᱫᱚ ᱩᱱᱠᱩ ᱫᱚ ᱪᱮᱫ ᱠᱚ ᱪᱤᱠᱟᱹᱭᱟ ᱢᱟᱱᱮ ᱯᱟᱲᱦᱟᱜ ᱥᱟᱶ ᱥᱟᱶᱛᱮ ᱟᱨᱦᱚᱸ ᱟᱭ ᱢᱟ ᱚᱱᱠᱟᱱ ᱠᱟᱹᱢᱤ ᱠᱚᱠᱚ ᱠᱚᱨᱟᱣᱟ ᱱᱮᱛᱟᱨ ᱫᱚ ᱟᱨᱦᱚᱸ ᱢᱚᱰᱱ ᱡᱩᱜ ᱛᱚ ᱚᱱᱞᱟᱭᱤᱱ ᱛᱮ ᱚᱱᱠᱟᱱ ᱟᱭᱢᱟ ᱯᱞᱟᱴᱯᱷᱚᱨᱚᱢ ᱢᱮᱱᱟᱜᱼᱟ ᱾ ᱡᱟᱦᱟᱸᱨᱮ ᱟᱢ ᱠᱟᱹᱢᱤ ᱠᱟᱛᱮ ᱠᱟᱹᱣᱰᱤᱢ ᱟᱨᱡᱟᱣ ᱠᱮᱭᱟ ᱟᱨ ᱪᱮᱫ ᱛᱚ ᱟᱢ ᱪᱮᱫ ᱞᱟᱹᱜᱤᱫ ᱮᱢ ᱯᱟᱲᱦᱟᱣ ᱪᱮᱫ ᱞᱟᱹᱜᱤᱫ ᱮᱢ ᱵᱟᱹᱜᱤᱭᱟ ᱾
ᱦᱩᱸ ᱢᱟᱹᱱᱢᱤ ᱡᱤᱵᱚᱱ ᱨᱮᱫᱚ ᱠᱚᱥᱴᱚ ᱵᱟᱢ ᱠᱚᱥᱴᱚ ᱞᱮᱠᱷᱟᱱ ᱫᱚ ᱪᱤᱠᱟᱹᱛᱮᱢ ᱡᱤᱛᱠᱟᱹᱨᱚᱜᱼᱟ ᱾ ᱟᱵᱚ ᱫᱚ ᱢᱤᱫᱴᱟᱝ ᱠᱷᱮᱞᱳᱰ ᱨᱮᱱᱟᱜ ᱯᱩᱲᱤᱭᱟᱹ ᱨᱮᱵᱚᱱ ᱟᱬᱜᱚ ᱟᱠᱟᱱᱟ ᱥᱮ ᱱᱚᱣᱟ ᱯᱲᱤᱭᱟᱹ ᱨᱮ ᱟᱢ ᱵᱟᱢ ᱠᱷᱮᱞᱳᱰ ᱞᱮᱱ ᱦᱚᱸ ᱵᱟᱢ ᱠᱷᱮᱞᱳᱰ ᱞᱮᱠᱷᱟᱱ ᱪᱮᱫᱠᱟᱨᱮ ᱦᱚᱲ ᱠᱚ ᱩᱯᱨᱩᱢ ᱢᱮ ᱾
ᱮᱠᱟᱞ ᱮᱠᱟᱞ ᱜᱚᱝᱠᱮ ᱟᱨ ᱚᱱᱮ ᱠᱚ ᱢᱮᱱ ᱟᱠᱟᱫ ᱥᱮ ᱢᱟᱱᱮ ᱢᱟᱹᱱᱢᱤ ᱡᱤᱭᱚᱱ ᱨᱮᱫᱚ ᱫᱩᱠ ᱟᱨ ᱥᱩᱠ ᱫᱚ ᱛᱟᱦᱮᱱ ᱜᱮᱭᱟ, ‌ᱢᱟᱱᱮ ᱫᱩᱠ ᱟᱨ ᱥᱩᱠ ᱵᱮᱜᱚᱨ ᱢᱟᱹᱱᱢᱤ ᱡᱤᱭᱚᱱ ᱫᱚ ᱢᱮᱱ ᱜᱟᱱᱚᱜᱼᱟ ᱵᱟᱝ ᱵᱟᱝ ᱪᱟᱞᱟᱜᱼᱟ ᱟᱨᱠᱤ ᱾ ᱫᱩᱠ ᱵᱮᱜᱚᱨ ᱥᱩᱠ ᱟᱨ ᱥᱩᱠ ᱵᱮᱜᱚᱨ ᱫᱩᱠ ᱱᱚᱣᱟ ᱠᱟᱛᱷᱟ ᱫᱚ ᱜᱚᱝᱠᱮ ᱮᱠᱟᱞ ᱥᱟᱹᱨᱤᱭᱟᱜ ᱠᱟᱛᱷᱟ ᱠᱟᱱ ᱜᱮᱭᱟ ᱾ ᱦᱳᱭ ᱜᱚᱝᱠᱮ ᱾
ᱥᱩᱠ ᱟᱨ ᱫᱩᱠ ᱫᱚ ᱦᱟᱱᱮ ᱢᱟᱢᱳ ᱦᱟᱛᱚᱢ ᱵᱟᱭ ᱵᱚᱭᱦᱟ ᱞᱮᱠᱟ ᱾
ᱢᱟᱢᱩ ᱦᱟᱛᱚᱢ ᱵᱦ ᱪ ᱥᱟᱜᱮ ᱵᱦ ᱚᱠᱟᱴᱟᱜ ᱦᱟᱸᱜ ᱜᱚᱝᱠᱮ ᱵᱟᱹᱧ ᱫᱤᱥᱟ ᱮᱫ ᱫᱚ?
ᱛᱚ ᱜᱚᱝᱠᱮ ᱤᱧᱦᱚᱸ ᱚᱱᱟᱜᱮ
ᱥᱜᱟᱛ ᱥᱜᱟᱛ ᱵᱟᱹᱭ ᱠᱟᱱᱟ ᱠᱤᱱ ᱪᱮ ᱥᱟᱸᱜᱟᱛ ᱵᱟᱹᱭᱦ ᱚᱱᱠᱟ ᱜᱮ ᱤᱧ ᱦᱚᱧ ᱟᱸᱡᱚᱢ ᱵᱟᱲᱟ ᱟᱠᱟᱫᱟ ᱾
ᱟᱫᱚ ᱯᱩᱛᱷᱤ ᱨᱮᱜᱮ ᱯᱟᱲᱦᱟᱣ ᱦᱩᱭ ᱞᱮᱱ ᱛᱟᱦᱮᱱᱟ ᱯᱟᱲᱦᱟᱣ ᱟᱫᱚ ᱱᱟᱥᱮ ᱩᱱᱟᱹᱜ ᱫᱚ ᱵᱟᱝ ᱩᱭᱦᱟᱹᱨᱚᱜ ᱠᱟᱱᱟ ᱛᱚ ᱾
ᱦᱳᱭ ᱯᱛᱷᱤ ᱨᱮᱜᱮ ᱯᱟᱲᱦᱟᱣ ᱫᱚ ᱯᱟᱲᱟᱣ ᱦᱩᱭ ᱟᱨ ᱱᱚᱣᱟ ᱫᱚ ᱢᱟᱱᱮ ᱟᱭ ᱩᱢᱟᱹᱱ ᱦᱚᱸ ᱟᱭ ᱩᱢᱟᱹᱱᱟᱜ ᱠᱟᱱᱟ ᱡᱮ ᱡᱟᱦᱟᱸ ᱟᱵᱚᱣᱟᱜ ᱡᱤᱭᱚᱱ ᱨᱮ ᱡᱟᱦᱟᱸ ᱞᱮᱠᱟ ᱦᱩᱭᱩᱜ ᱠᱟᱱᱟ ᱫᱤᱱᱟᱹᱢ ᱡᱤᱭᱚᱱ ᱨᱮ ᱛᱚ ᱱᱚᱶᱟ ᱫᱚ ᱥᱟᱹᱨᱤᱭᱟᱜ ᱠᱟᱱ ᱜᱮᱭᱟ᱾
ᱩᱸ
ᱫᱩᱠ ᱟᱨ ᱥᱩᱠᱟᱜ ᱥᱟᱹᱜᱟᱹᱭ ᱫᱚ ᱦᱟᱸᱜ ᱚᱱᱠᱟ ᱜᱮ ᱠᱟᱱᱟ᱾
ᱚᱩᱸ
ᱫᱩᱠ ᱵᱮᱜᱚᱨ ᱥᱩᱠ ᱟᱨ ᱥᱩᱠ ᱵᱮᱜᱚᱨ ᱫᱩᱠ ᱱᱚᱶᱟ ᱫᱚ ᱥᱟᱹᱨᱤ ᱠᱟᱛᱷᱟ ᱜᱮᱠᱚ ᱢᱮᱱ ᱟᱠᱟᱫᱟ᱾
ᱩᱸ
ᱮᱸᱪ ᱜᱚᱝᱠᱮ ᱛᱟᱦᱚᱞᱮ ᱚᱱᱛᱮ ᱫᱚ ᱦᱚᱭ ᱦᱤᱸᱥᱤᱫ ᱠᱚ ᱱᱤᱭᱟᱹ ᱜᱷᱟᱹᱲᱤᱡ ᱫᱚ ᱚᱠᱟ ᱞᱮᱠᱟ?
ᱫᱟᱨᱮ ᱱᱟᱹᱲᱤ ᱠᱚ ᱨᱮᱱᱟᱜ ᱥᱟᱠᱟᱢ ᱠᱚᱦᱚᱸ ᱵᱟᱭ ᱞᱟᱲᱟᱣ ᱵᱟᱲᱟᱜ ᱠᱟᱱᱟ᱾
ᱚᱸᱦᱚᱸ
ᱠᱟᱨᱮᱱᱴ ᱦᱚᱸ ᱵᱟᱝᱮ ᱵᱟᱭ ᱛᱟᱦᱮᱸ ᱠᱟᱱᱟ ᱦᱮᱡ ᱮᱱᱟ ᱱᱤᱛᱚᱜ ᱟᱱᱫᱷᱮ ᱨᱮᱱᱟᱜ ᱠᱟᱱ ᱥᱟᱠᱟᱢ ᱠᱚᱦᱚᱸ ᱵᱟᱝ ᱧᱮᱞᱚᱜ ᱠᱟᱱᱟ, ᱚᱱᱠᱟ ᱨᱩᱢ ᱨᱮᱦᱚᱸ ᱜᱚᱨᱚᱢ ᱫᱷᱟᱨᱟ ᱜᱮ ᱵᱩᱡᱷᱟᱹᱜ ᱠᱟᱱ ᱛᱟᱦᱮᱱᱟ ᱟᱫᱚ ᱵᱟᱨᱦᱮ ᱥᱮᱫ ᱜᱮ ᱦᱟᱹᱡᱩᱜ ᱦᱩᱭᱠᱟᱱ ᱚᱰᱩᱠ ᱦᱩᱭ ᱠᱟᱱᱟ᱾
ᱱᱤᱛᱚᱜ ᱧᱩᱛ ᱧᱤᱸᱫᱟ ᱫᱚ ᱜᱚᱝᱠᱮ ᱚᱠᱟ ᱵᱟᱭᱨᱮ ᱥᱮᱜ ᱮᱢ ᱩᱰᱩᱠ ᱠᱟᱱᱟ,
ᱟᱫᱚ ᱞᱟᱭᱤᱴ ᱠᱚ ᱢᱳᱵᱟᱭᱤᱞ ᱞᱟᱭᱤᱴ ᱠᱚ ᱢᱮᱱᱟᱜ ᱟᱠᱟᱫ ᱛᱟᱦᱮᱸᱱᱟ ᱛᱚ ᱟᱫᱚ,
ᱦᱳᱭ ᱦᱳᱭ ᱮᱠᱟᱞ ᱱᱮᱝᱠᱟ ᱞᱟᱹᱭ ᱢᱮ ᱱᱤᱛ, ᱱᱮᱛᱟᱨ ᱫᱚ ᱟᱸ ᱩᱫᱽᱜᱟᱹᱨ ᱫᱤᱱ ᱠᱟᱱᱟ ᱟᱨ ᱮᱠᱟᱞ ᱢᱟᱱᱮ, ᱵᱤᱱᱟᱹ ᱞᱟᱭᱤᱴ ᱟᱛᱮᱫ ᱫᱚ ᱵᱟᱭᱨᱮ ᱠᱚᱫᱚ ᱟᱞᱚᱵᱤᱱ ᱩᱰᱩᱠ ᱵᱟᱲᱟᱜᱼᱟ ᱪᱮᱫᱟᱜ ᱵᱟᱝᱢᱟ ᱟᱹᱭᱩᱵ ᱵᱮᱲᱟ ᱫᱚ, ᱮᱴᱩᱠ ᱵᱚᱛᱚᱨᱟᱱᱟᱜ ᱠᱟᱱ ᱜᱮᱭᱟ ᱥᱮᱸ ᱨᱟᱥᱛᱟ ᱠᱚᱨᱮ ᱟᱭᱢᱟ ᱞᱮᱠᱟᱱ ᱜᱤ, ᱡᱤᱵᱽ ᱡᱤᱭᱟᱹᱞᱤ ᱠᱚ ᱛᱟᱦᱮᱸ ᱫᱟᱲᱮᱭᱟᱜᱼᱟ ᱥᱮ ᱛᱚ ᱚᱱᱟᱛᱮ ᱮᱠᱟᱞ ᱧᱩ, ᱨᱮᱫᱚ ᱩᱰᱩᱠ ᱫᱚ ᱵᱟᱝ ᱴᱷᱤᱠᱟ᱾
ᱦᱩᱸ ᱦᱩᱸ,
ᱚᱱᱟ ᱧᱮᱞ ᱵᱟᱲᱟ ᱧᱚᱜ ᱠᱟᱛᱮᱫ ᱟᱸ ᱛᱟᱦᱮᱸ ᱞᱟᱹᱠᱛᱤ ᱠᱟᱱ ᱜᱮᱭᱟ᱾
ᱦᱩᱸ ᱦᱩᱸ, ᱦᱳᱭ ᱛᱟᱦᱚᱞᱮ ᱜᱚᱝᱠᱮ ᱚᱜ
ᱦᱳᱭ ᱦᱳᱭ ᱢᱟ ᱚᱠᱛᱚ ᱦᱚᱸ ᱦᱩᱭᱮᱱ ᱛᱟᱞᱟᱝᱟ ᱛᱟᱦᱚᱞᱮ ᱟᱫᱚ ᱢᱟ ᱢᱩᱪᱮᱫᱽ ᱛᱟᱞᱟᱝ ᱢᱮ᱾
ᱴᱷᱤᱠ ᱴᱷᱤᱠ ᱪᱚᱞ᱾